ᱦᱮᱞᱳ ᱦᱮᱞᱳ
ᱦᱮᱞᱳ
ᱦᱮᱸ ᱨᱚᱲ ᱟᱸᱡᱚᱢᱚᱜ ᱠᱟᱱ ᱛᱤᱧᱟᱹ
ᱦᱮᱸ ᱜᱚᱝᱠᱮ ᱟᱸᱡᱚᱢᱚᱜ ᱠᱟᱱᱟ ᱛᱟᱦᱚᱞᱮ ᱜᱚᱢᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ
ᱟᱪᱪᱷᱟ ᱜᱚᱝᱠᱮ ᱱᱟᱯᱟᱭ ᱵᱟᱲᱟ ᱜᱮᱭᱟᱢ ᱛᱚ
ᱚᱠᱟ ᱞᱮᱠᱟ
ᱦᱮᱞᱳ
ᱦᱮᱞᱳ
ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱤᱭᱟᱹ ᱚᱠᱟ ᱞᱮᱠᱟ ᱢᱮᱱᱟᱜ ᱢᱮᱭᱟ ᱛᱟᱦᱚᱞᱮ?
ᱦᱮᱸ ᱱᱤᱛ ᱜᱷᱟᱹᱲᱤ ᱫᱚ ᱠᱷᱟᱡ ᱱᱟᱯᱟᱭ ᱵᱟᱲᱟ ᱜᱮ ᱟᱢᱜᱮ ᱚᱠᱟ ᱞᱮᱠᱟ ᱢᱮᱱᱟᱜ ᱢᱮᱭᱟ ᱠᱷᱟᱡ
ᱤᱧ ᱦᱚᱸ ᱱᱤᱛ ᱦᱟᱹᱵᱤᱡ ᱛᱮ ᱱᱟᱯᱟᱭ ᱵᱟᱲᱟ ᱜᱮ ᱟᱨ ᱚᱲᱟᱜ ᱠᱚᱨᱮ ᱦᱚᱸ ᱱᱤᱛ ᱦᱟᱹᱵᱤᱡ ᱛᱮ ᱱᱟᱯᱟᱭ ᱵᱟᱲᱟ ᱜᱮ ᱢᱮᱱᱟᱜ ᱠᱟᱜ ᱠᱚᱣᱟ
ᱦᱳᱭ ᱜᱚᱝᱠᱮ ᱛᱟᱦᱚᱞᱮ ᱪᱟᱥ ᱠᱟᱹᱢᱤ ᱠᱚ ᱛᱤᱱᱟᱹᱜ ᱥᱟᱺᱜᱤᱧ ᱱᱟ ᱟᱯᱮ ᱫᱤᱥᱚᱢ ᱥᱮᱫ
ᱦᱳᱭ ᱪᱟᱥ ᱠᱟᱹᱢᱤ ᱫᱚ ᱦᱟᱸᱜ ᱱᱤᱛ ᱦᱟᱹᱵᱤᱡ ᱛᱮ ᱟᱻ ᱵᱟᱹᱭ ᱵᱟᱹᱭ ᱛᱮ ᱦᱟᱸᱜ ᱨᱚᱦᱚᱭ ᱠᱚ ᱞᱟᱜᱟᱣ ᱠᱟᱱᱟ ᱦᱟᱸᱜ ᱟ ᱦᱚᱞᱟ ᱢᱟᱫᱷᱮᱨ ᱫᱟᱜ ᱵᱟᱲᱟ ᱠᱮᱫᱟ ᱛᱚ ᱟᱫᱚ ᱛᱤᱦᱤᱧ ᱛᱮᱫ ᱜᱮ ᱦᱟᱸᱜ ᱵᱟᱭ ᱫᱟᱜ ᱠᱟᱫᱟ ᱛᱮᱦᱤᱧ ᱛᱮᱫ ᱜᱮ ᱥᱤᱛᱩᱝ ᱟᱠᱟᱫᱟ ᱦᱟᱸᱜ ᱟᱫᱚ ᱜᱚᱴᱟ ᱵᱟᱹᱫᱽ ᱵᱟᱹᱭᱦᱟᱹᱲ ᱥᱤᱭ ᱠᱟᱫᱟ ᱟᱫᱚ ᱧᱮᱞᱚᱜ ᱠᱟᱱᱟ ᱦᱟᱸᱜ ᱟᱸ ᱦᱚᱞᱟ ᱦᱚᱞᱟ ᱠᱷᱚᱱᱟᱜ ᱫᱚ ᱯᱩᱨᱟᱹ ᱨᱚᱦᱚᱭ ᱠᱚ ᱞᱟᱜᱟᱣ ᱠᱟᱱᱟ
ᱦᱮᱸ ᱜᱚᱝᱠᱮ ᱚᱱᱠᱟ ᱜᱮ ᱦᱟᱜ ᱠᱷᱟᱡ ᱢᱟᱱᱮ ᱟᱞᱮ ᱫᱤᱥᱚᱢ ᱥᱮᱫ ᱦᱚᱸ ᱱᱚᱝᱠᱟ ᱜᱮ ᱠᱷᱟᱡ ᱫᱟᱜ ᱡᱟᱹᱲᱤ ᱠᱚᱫᱚ ᱢᱟᱱᱮ ᱮᱛᱚ ᱦᱚᱵ ᱠᱟᱱᱟ ᱞᱟᱜᱟ ᱛᱟᱨ ᱜᱮ ᱵᱟᱠᱷᱟᱡ ᱪᱟᱥ ᱠᱟᱹᱢᱤ ᱜᱮ ᱱᱚᱜᱼᱚ ᱱᱤᱛᱚᱜ ᱥᱤ ᱵᱟᱲᱟ ᱦᱩᱭᱩᱜ ᱠᱟᱱᱟ
ᱟᱸ
ᱱᱚᱜ-ᱱᱚᱝᱠᱟ
ᱟᱪᱪᱷᱟ ᱫᱟᱜ ᱡᱟᱹᱲᱤ ᱠᱚᱫᱚ ᱵᱷᱟᱜᱮ ᱜᱮ ᱫᱟᱜ ᱡᱟᱹᱲᱤᱭ ᱫᱟ
ᱦᱮᱸ ᱜᱚᱝᱠᱮ ᱢᱟᱱᱮ ᱥᱮᱫᱟᱭ ᱚᱠᱟ ᱞᱮᱠᱟᱭ ᱫᱟᱜ ᱡᱟᱹᱲᱤ ᱛᱟᱦᱮᱸᱜᱼᱟ ᱢᱮᱱ ᱠᱷᱟᱱ ᱱᱮᱛᱟᱨᱟᱜ ᱡᱩᱜᱽ ᱨᱮᱢᱟ ᱟᱥᱟᱲ ᱵᱚᱸᱜᱟ ᱠᱚᱦᱚᱸ ᱢᱟᱱᱮ ᱟᱹᱰᱤ ᱞᱮᱴ ᱛᱮ ᱫᱟᱜ ᱠᱮᱜᱼᱟᱭ ᱡᱚᱛᱷᱟᱛ ᱴᱟᱭᱤᱢ ᱨᱮ ᱵᱟᱭ ᱫᱟᱜᱮᱼᱟ ᱚᱱᱟ ᱠᱷᱟᱹᱛᱤᱨ ᱛᱮ ᱪᱟᱥ ᱠᱟᱹᱢᱤ ᱦᱚᱸ ᱢᱟᱱᱮ ᱰᱤᱨᱤᱜ ᱠᱟᱱᱟ᱾ ᱟᱪᱪᱷᱟ ᱜᱚᱝᱠᱮ ᱱᱚᱜᱼᱚᱭ ᱡᱮ ᱵᱟᱭ ᱫᱟᱜᱮᱼᱟ ᱴᱷᱤᱠ ᱴᱷᱤᱠ ᱡᱚᱛᱷᱟᱛ ᱡᱚᱛᱷᱟᱛ ᱴᱟᱭᱤᱢ ᱨᱮ ᱱᱚᱣᱟ ᱪᱮᱫ ᱠᱷᱟᱹᱛᱤᱨ ᱛᱮ ᱵᱟᱭ ᱫᱟᱜ ᱮᱜᱼᱟ ᱱᱚᱣᱟ ᱠᱚ ᱠᱤᱪᱷᱩ ᱠᱟᱨᱚᱱ ᱮᱢ ᱞᱟᱹᱭ ᱫᱟᱲᱮᱭᱟᱜᱼᱟ
ᱦᱳᱭ ᱦᱳᱭ ᱠᱟᱨᱚᱱ ᱦᱟᱸᱜ ᱢᱮᱱᱟᱜᱼᱟ ᱪᱮᱫ ᱠᱷᱟᱹᱛᱤᱨ ᱱᱚᱝᱠᱟ ᱦᱟᱸᱜ ᱞᱟᱦᱟ ᱛᱮᱫᱚ ᱢᱟᱱᱮ ᱱᱚᱝᱠᱟ ᱡᱟᱦᱟᱸ ᱥᱮᱞᱚ ᱠᱚ ᱚᱱᱟ ᱨᱮᱭᱟᱜ ᱫᱟᱜ ᱫᱚ ᱵᱟᱝ ᱞᱟᱜᱟᱜ ᱠᱟᱱ ᱛᱟᱦᱮᱸᱱᱟ ᱢᱟᱱᱮ ᱥᱮᱨᱢᱟ ᱨᱮᱭᱟᱜ ᱫᱟᱜ ᱛᱮ ᱜᱮ ᱵᱷᱟᱹᱜᱤ ᱫᱟᱜᱮᱫ ᱛᱟᱸᱦᱮᱱᱟ ᱟᱨ ᱚᱱᱠᱟ ᱪᱟᱥ ᱦᱩᱭᱩᱜ ᱠᱟᱱᱟ ᱟᱫᱚ ᱱᱤᱛᱚᱜ ᱦᱟᱸᱜ ᱧᱮᱞᱚᱜ ᱠᱟᱱᱟ ᱱᱚᱝᱠᱟ ᱫᱟᱜ ᱡᱟᱹᱲᱤ ᱨᱮᱱᱟᱜ ᱢᱤᱫᱴᱟᱝ ᱮᱴᱠᱮ ᱴᱚᱬᱮ ᱢᱟᱱᱮ ᱦᱩᱭᱩᱜ ᱠᱟᱱᱟ ᱡᱟᱦᱟᱸ ᱫᱚ ᱢᱟᱱᱮ ᱡᱟᱦᱟᱸ ᱚᱠᱛᱚ ᱨᱮ ᱫᱟᱜ ᱩᱱ ᱥᱚᱢᱚᱭ ᱚᱱᱟ ᱚᱠᱛᱚ ᱨᱮ ᱵᱟᱭ ᱫᱟᱜ ᱮᱫᱟ ᱟᱫᱚ ᱱᱤᱭᱟᱹ ᱫᱚ ᱫᱟᱨᱮᱼᱱᱟᱹᱲᱤ ᱦᱟᱸᱜ ᱟᱵᱚ ᱢᱟᱜ ᱢᱟᱜ ᱮᱫᱟ ᱥᱮ ᱟᱨ ᱚᱱᱟ ᱢᱟᱜ ᱠᱷᱟᱹᱛᱤᱨ ᱜᱮ ᱟᱵᱚᱣᱟᱜ ᱱᱚᱣᱟ ᱟᱫᱚ ᱚᱱᱟ ᱚᱱᱟ ᱠᱷᱟᱹᱛᱤᱨ ᱜᱮ ᱴᱷᱤᱠ ᱴᱷᱟᱠ ᱫᱚ ᱦᱟᱸᱜ ᱵᱟᱭ ᱫᱟᱭ ᱮᱫᱟ ᱟᱫᱚ ᱟᱵᱚ ᱚᱱᱟ ᱫᱟᱨᱮ ᱵᱟᱝ ᱢᱟᱜ ᱠᱟᱛᱮᱡ ᱦᱮᱸ ᱡᱟᱹᱥᱛᱤ ᱠᱟᱭ ᱛᱮᱵᱚ ᱨᱚᱦᱚᱭ ᱞᱮᱠᱷᱟᱱ ᱜᱮ ᱵᱷᱟᱜᱮᱼᱟ
ᱦᱮᱸ ᱜᱚᱝᱠᱮ ᱱᱟᱠᱷᱟᱡ ᱱᱚᱣᱟ ᱨᱮᱱᱟᱜ ᱚᱸᱡᱮ ᱠᱚ ᱫᱚ ᱚᱱᱟ ᱠᱚ ᱜᱮ ᱠᱟᱱᱟ ᱡᱮ ᱟᱵᱚ ᱵᱤᱨ ᱵᱩᱨᱩ ᱫᱟᱨᱮ ᱱᱟᱹᱲᱤ ᱦᱟᱠᱷᱟᱡ ᱵᱚᱱ ᱩᱡᱟᱹᱲᱮᱜᱼᱟ ᱩᱡᱟᱹᱲ ᱠᱟᱛᱮᱫ ᱱᱟᱠᱷᱟᱡ ᱢᱟᱱᱮ ᱟᱭᱢᱟ ᱠᱚᱞ ᱠᱟᱨᱠᱷᱟᱱᱟ ᱤᱭᱟᱹ ᱵᱮᱱᱟᱜ ᱠᱟᱱᱟ ᱵᱤᱨᱼᱵᱩᱨᱩ ᱠᱚᱨᱮᱱ ᱛᱟᱨ ᱯᱚᱨᱮ ᱟᱨ ᱛᱟᱨ ᱯᱚᱨᱮ ᱪᱮᱫ ᱠᱚ ᱞᱟᱹᱭᱟ ᱱᱚᱣᱟ ᱫᱟᱨᱮ ᱱᱟᱹᱲᱤ ᱢᱟᱜ ᱠᱟᱛᱮᱫ ᱟᱭᱢᱟ ᱤᱭᱟᱹ ᱠᱚ ᱵᱮᱱᱟᱣᱮᱫᱼᱟ ᱚᱱᱠᱟ ᱠᱟᱹᱨᱠᱷᱟᱱᱟ ᱠᱚ ᱚᱱᱟ ᱠᱷᱟᱹᱛᱤᱨ ᱛᱮ ᱱᱚᱣᱟ ᱟᱵᱚᱣᱟᱜ ᱡᱟᱦᱟᱸ ᱞᱟᱭᱚᱱᱴᱟᱜ ᱟᱹᱰᱤ ᱡᱳᱨ ᱦᱟᱸᱜ ᱠᱷᱟᱱ ᱵᱟᱹᱲᱤᱡᱚᱜ ᱠᱟᱱᱟ ᱚᱱᱟ ᱛᱟᱞᱟᱛᱮ ᱱᱚᱣᱟ ᱡᱚᱛᱷᱟᱛ ᱴᱟᱭᱤᱢ ᱨᱮ ᱵᱟᱭ ᱫᱟᱜᱮᱜᱼᱟ ᱟᱨ ᱥᱤᱛᱩᱝ ᱫᱤᱱ ᱦᱚᱸ ᱧᱮᱞᱚᱜ ᱠᱟᱱᱟ ᱡᱮ ᱟᱹᱰᱤ ᱟᱭᱢᱟᱭ ᱥᱤᱛᱩᱝ ᱮᱼᱟ ᱢᱟᱱᱮ ᱡᱟᱦᱟᱸ ᱯᱚᱨᱤᱢᱟᱱ ᱛᱮ ᱥᱤᱛᱩᱝ ᱫᱚᱨᱠᱟᱨ ᱚᱱᱟ ᱠᱷᱚᱱᱟᱜ ᱦᱚᱸ ᱟᱹᱰᱤ ᱡᱟᱹᱥᱛᱤ ᱥᱤᱛᱩᱝ ᱮᱜᱟᱭ ᱜᱚᱝᱠᱮ ᱱᱚᱣᱟ ᱥᱤᱛᱩᱝ ᱨᱮᱱᱟᱜ ᱠᱤᱪᱷᱩ ᱠᱟᱨᱚᱱ ᱠᱚ ᱞᱟᱹᱭ ᱢᱮᱥᱮ ᱡᱟᱹᱥᱛᱤ ᱥᱤᱛᱩᱝ ᱮᱫ ᱫᱚᱭ
ᱦᱳᱭ ᱦᱳᱭ ᱱᱚᱜᱼᱚᱭ ᱥᱤᱛᱩᱝ ᱨᱮᱭᱟᱜ ᱠᱟᱨᱚᱱ ᱥᱤᱛᱩᱝ ᱨᱮᱭᱟᱜ ᱠᱟᱨᱚᱱ ᱦᱚᱸ ᱱᱤᱭᱟᱹ ᱠᱚᱜᱮ ᱦᱩᱭ ᱫᱟᱲᱮᱭᱟᱜᱼᱟ ᱡᱟᱦᱟᱸ ᱫᱚ ᱱᱚᱜᱼᱚᱭ ᱡᱮ ᱟᱵᱚ ᱟᱨ ᱫᱟᱨᱮ ᱱᱟᱹᱲᱤ ᱠᱚ ᱢᱤᱫ ᱟᱵᱚ ᱯᱳᱭᱞᱳ ᱨᱮ ᱱᱤᱭᱟᱹ ᱫᱟᱨᱮ ᱱᱟᱹᱲᱤ ᱠᱚ ᱡᱟᱹᱥᱛᱤ ᱠᱟᱭᱛᱮ ᱢᱟᱨᱚ ᱨᱚᱦᱚᱭ ᱦᱩᱭᱩᱜ ᱛᱟᱵᱚᱱᱟ ᱦᱮᱸ ᱠᱟ ᱡᱩᱫᱤ ᱫᱟ ᱠᱚᱵᱩ ᱢᱟᱜ ᱩᱡᱟᱹᱲᱟ ᱱᱚᱝᱠᱟ ᱫᱟᱨᱮ ᱠᱚ ᱢᱟᱜ ᱚᱡᱟᱹᱲᱟ ᱛᱤᱱᱟᱹᱜ ᱩᱱᱟᱹᱜ ᱜᱮ ᱡᱟᱹᱥᱛᱤ ᱠᱟᱭ ᱛᱮ ᱥᱤᱛᱩᱝᱼᱟ ᱟᱨ ᱡᱟᱹᱥ ᱥᱤᱛᱩᱝ ᱢᱟᱱᱮ ᱟᱵᱚᱣᱟᱜ ᱜᱮ ᱮᱸ ᱤᱭᱟᱹ ᱦᱩᱭᱩᱜ ᱛᱟᱵᱚᱱᱟ ᱮᱴᱠᱮᱴᱚᱲᱮ ᱦᱩᱭᱩᱜ ᱛᱟᱵᱚᱱᱟ ᱡᱟᱦᱟᱸ ᱫᱚ ᱟᱨ ᱱᱚᱛᱮ ᱱᱤᱭᱟᱹ ᱫᱷᱟᱹᱨᱛᱤ ᱨᱮᱭᱟᱜ ᱦᱚᱸ ᱢᱤᱫᱴᱟᱝ ᱟᱹᱰᱤ ᱢᱟᱨᱟᱝ ᱮᱸᱴᱠᱮ ᱴᱚᱲᱮ ᱦᱩᱭ ᱫᱟᱲᱮᱭᱟᱜᱼᱟ ᱱᱤᱭᱟᱹ ᱫᱟᱨᱮ ᱠᱚ ᱟᱵᱚ ᱢᱟᱜ ᱩᱡᱟᱹᱲ ᱫᱟᱵᱚ ᱦᱮᱸ ᱥᱟᱶ ᱥᱟᱶᱛᱮ ᱟᱵᱚ ᱢᱟ ᱟᱵᱚᱣᱟᱜ ᱢᱟ ᱡᱟᱦᱟᱸ ᱛᱤᱱᱟᱹᱜ ᱠᱷᱚᱛᱤ ᱦᱩᱭᱩᱜ ᱜᱮᱭᱟ ᱠᱤᱱᱛᱩ ᱚᱱᱟ ᱥᱟᱶ ᱥᱟᱶᱛᱮ ᱟᱨᱦᱚᱸ ᱡᱤᱵᱽ ᱡᱤᱭᱟᱹᱞᱤ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱵᱤᱨ ᱵᱩᱨᱩ ᱠᱚᱨᱮ ᱦᱮᱸ ᱥᱮ ᱪᱮᱬᱮ ᱪᱩᱯᱲᱤᱡ ᱩᱱᱠᱩᱣᱟᱜ ᱦᱚᱸ ᱟᱹᱰᱤ ᱢᱟᱨᱟᱝ ᱢᱤᱫᱴᱟᱝ ᱮᱴᱠᱮᱴᱚᱬᱮ ᱨᱮᱠᱚ ᱯᱟᱲᱦᱟᱜᱼᱟ ᱥᱮ ᱠᱚ ᱧᱩᱨᱦᱟᱹᱜᱼᱟ
ᱦᱮᱸ ᱜᱚᱢᱠᱮ ᱮᱠᱫᱚᱢ ᱡᱚᱛᱷᱟ ᱛᱮᱢ ᱢᱮᱱ ᱠᱟᱜᱼᱟ ᱟᱨᱠᱷᱟᱡ ᱧᱮᱞᱚᱜ ᱠᱟᱱᱟ ᱡᱮ ᱱᱚᱣᱟ ᱟᱵᱚ ᱟᱥᱛᱮ ᱟᱥᱛᱮ ᱵᱤᱨ ᱵᱩᱨᱩ ᱡᱷᱚᱛᱚ ᱵᱚᱱ ᱩᱡᱟᱹᱲᱮᱜᱼᱟ ᱢᱟᱱᱮ ᱟᱵᱚ ᱠᱚᱣᱟᱜ ᱢᱟᱱᱮ ᱴᱤᱠᱟᱹ ᱛᱟᱦᱮᱸ ᱦᱚᱸ ᱵᱟᱝ ᱜᱟᱱᱚᱜ ᱠᱟᱱᱟ ᱱᱚᱣᱟ ᱚᱱᱠᱟ ᱞᱚᱞᱚ ᱥᱮ ᱠᱟᱱᱟ ᱢᱟᱱᱮ ᱥᱮᱫᱟᱭ ᱚᱠᱛᱚ ᱫᱚ ᱨᱟᱥᱛᱟ ᱜᱷᱟᱴ ᱨᱟᱥᱛᱟ ᱛᱮᱢ ᱪᱟᱞᱟᱣ ᱞᱮᱱᱠᱷᱟᱱ ᱟᱱ ᱫᱟᱨᱮ ᱵᱩᱴᱟᱹ ᱠᱚ ᱨᱮᱢ ᱩᱢᱩᱞ ᱵᱟᱲᱟᱜᱼᱟ ᱢᱮᱱᱠᱷᱟᱱ ᱱᱮᱛᱟᱨ ᱢᱟ ᱚᱱᱠᱟ ᱤᱭᱟᱹ ᱨᱟᱥᱛᱟ ᱫᱷᱟᱨᱮ ᱠᱚᱨᱮ ᱦᱚᱸ ᱫᱟᱨᱮ ᱵᱩᱴᱟᱹ ᱠᱚ ᱵᱟᱝ ᱧᱟᱢᱚᱜ ᱠᱟᱱᱟ ᱡᱮ ᱠᱟᱹᱴᱤᱡ ᱮᱢ ᱫᱩᱲᱩᱵ ᱡᱤᱨᱟᱹᱜᱼᱟ ᱢᱟᱱᱮ ᱤᱭᱟᱹ ᱟᱨ ᱱᱮᱛᱟᱨ ᱢᱟ ᱢᱟᱱᱮ ᱯᱟᱝᱠᱷᱟ ᱟᱨ ᱮᱥᱤ ᱪᱷᱟᱲᱟ ᱫᱚ ᱴᱤᱠᱟᱹ ᱛᱟᱦᱮᱸ ᱜᱮ ᱵᱟᱝ ᱜᱟᱱᱚᱜᱼᱟ ᱠᱷᱟᱡ ᱚᱲᱟᱜ ᱨᱮ ᱥᱮᱫᱟᱭ ᱢᱟ ᱵᱩᱥᱩᱵ ᱚᱲᱟᱜ ᱠᱚᱨᱮᱜ ᱛᱟᱦᱮᱸ ᱠᱟᱛᱮᱫ ᱡᱤᱭᱚᱱ ᱠᱚ ᱠᱷᱟᱸᱰᱟᱣ ᱦᱩᱭ ᱟᱠᱟᱱᱟ ᱢᱮᱱᱠᱷᱟᱱ ᱱᱮᱛᱟᱨ ᱱᱮᱛᱟᱨ ᱫᱚ ᱟᱫᱚ ᱚᱱᱟ ᱥᱤᱥᱴᱮᱢ ᱛᱮ ᱵᱟᱝ ᱪᱟᱞᱟᱜ ᱠᱟᱱᱟ ᱠᱷᱟᱱ ᱵᱟᱝ ᱜᱟᱱᱚᱜ ᱠᱟᱱᱟ
ᱦᱳᱭ ᱦᱳᱭ ᱦᱳᱭ ᱟᱫᱚ ᱟᱵᱚ ᱱᱤᱭᱟᱹ ᱦᱟᱸ ᱵᱩᱡ ᱦᱩᱭᱩᱜ ᱛᱟᱵᱚᱱᱟ ᱡᱮ ᱟᱵᱚ ᱱᱚᱝᱠᱟ ᱫᱟᱨᱮ ᱠᱚᱵᱚ ᱢᱟᱜ ᱮ ᱮᱫᱟ ᱥᱮ ᱟᱵᱚᱣᱟᱜ ᱜᱮ ᱢᱟᱱᱮ ᱟᱵᱚ ᱢᱟᱹᱱᱢᱤ ᱠᱚ ᱞᱟᱹᱜᱤᱫ ᱢᱤᱫᱴᱟᱝ ᱟᱹᱰᱤ ᱢᱟᱨᱟᱝ ᱦᱮᱸ ᱮᱴᱠᱮᱴᱚᱬᱮ ᱵᱩᱱ ᱧᱩᱨᱦᱟᱹᱜ ᱟᱼᱟ ᱦᱟᱯᱮᱱ ᱫᱤᱱ ᱨᱮ ᱟᱫᱚ ᱱᱤᱭᱟᱹᱟᱹᱜᱮ ᱟᱵᱚ ᱵᱩᱡᱷᱟᱹᱣ ᱦᱩᱭᱩᱜᱼᱟ ᱛᱚ ᱚᱱᱟ ᱜᱮ ᱡᱮ ᱟᱵᱚ ᱫᱟᱨᱮ ᱠᱚ ᱨᱚᱦᱚᱭ ᱦᱩᱭᱩᱜ ᱛᱟᱵᱚᱱᱟ ᱡᱮ ᱛᱤᱱᱟᱹᱜ ᱯᱚᱨᱤᱢᱟᱱ ᱛᱮᱵᱚ ᱟᱵᱚ ᱵᱚ ᱢᱟᱜ ᱩᱡᱟᱹᱲᱫᱟ ᱚᱱᱟ ᱠᱷᱚᱱᱟᱜ ᱵᱟᱹᱲᱛᱤ ᱟᱨ ᱢᱤᱫᱴᱟᱝ ᱡᱩᱫᱤ ᱫᱟᱨᱮ ᱵᱚᱱ ᱢᱟᱜ ᱠᱷᱟᱱ ᱫᱚ ᱟᱵᱚ ᱵᱟᱨᱭᱟ ᱫᱟᱨᱮ ᱵᱚᱱ ᱨᱚᱦᱚᱭᱟ ᱦᱮᱸ ᱥᱮ ᱛᱟᱦᱚᱞᱮ ᱠᱷᱟᱱ ᱱᱚᱝᱠᱟ ᱱᱤᱭᱟᱹ ᱫᱷᱟᱹᱨᱛᱤ ᱨᱮᱭᱟᱜ ᱦᱚᱸ ᱚᱱᱠᱟᱱ ᱤᱭᱟᱹᱨᱮ ᱵᱟᱝ ᱯᱟᱲᱟᱜᱼᱟ
ᱦᱮᱸ ᱜᱚᱢᱠᱮ ᱮᱠᱫᱚᱢ ᱡᱚᱛᱷᱟᱛ ᱮᱢ ᱞᱟᱹᱭ ᱠᱟᱜᱼᱟ ᱡᱮ ᱱᱚᱜᱼᱚᱭ ᱧᱮᱞᱚᱜ ᱠᱟᱱᱟ ᱢᱮ ᱫᱟᱨᱮ ᱫᱚᱠᱚ ᱢᱟᱜ ᱮᱜᱼᱟ ᱢᱮᱱᱠᱷᱟᱱ ᱚᱱᱟ ᱫᱟᱨᱮ ᱫᱚ ᱵᱟᱝᱠᱚ ᱨᱚᱦᱚᱭᱮᱫᱼᱟ ᱱᱤᱛᱳᱜ ᱧᱮᱞᱚᱜ ᱠᱟᱱᱟ ᱡᱮ ᱱᱚ ᱯᱚᱨᱤᱵᱮᱥ ᱫᱤᱵᱚᱥ ᱯᱟᱨᱚᱢᱮᱱᱟ ᱦᱮᱸ ᱥᱮ ᱢᱮᱱᱠᱷᱟᱱ ᱢᱟᱱᱟᱣ ᱠᱮᱭᱟ ᱠᱚ ᱴᱷᱤᱠ ᱟᱪᱷᱮ ᱥᱮ ᱫᱟᱨᱮ ᱠᱚ ᱠᱚ ᱨᱚᱦᱚᱭ ᱵᱟᱲᱟ ᱠᱮᱫᱟ ᱦᱟᱸᱰᱮ ᱱᱟᱰᱮ ᱢᱤᱫᱴᱟᱝ ᱵᱟᱨᱭᱟ ᱠᱟᱛᱮᱫ ᱢᱮᱱᱠᱷᱟᱱ ᱧᱮᱞᱚᱜ ᱠᱟᱱᱟ ᱡᱮ ᱚᱱᱟ ᱫᱟᱨᱮ ᱠᱚ ᱨᱚᱦᱚᱭ ᱠᱮᱜᱼᱟ ᱚᱱᱟ ᱯᱷᱳᱴᱳ ᱠᱚ ᱛᱩᱞᱟᱹᱣᱱᱟ ᱥᱳᱥᱟᱞ ᱢᱤᱰᱤᱭᱟ ᱨᱮᱠᱚ ᱟᱲᱟᱜ ᱠᱮᱜᱼᱟ ᱢᱮᱱᱠᱷᱟᱱ ᱚᱱᱟ ᱫᱟᱨᱮ ᱵᱟᱨ ᱯᱮ ᱫᱤᱱ ᱯᱚᱨᱮ ᱜᱩᱡᱩᱜ ᱠᱟᱱᱟ ᱥᱮ ᱵᱟᱧᱪᱟᱜ ᱠᱟᱱᱟ ᱥᱮ ᱫᱟᱜ ᱞᱟᱜᱟᱜᱼᱟ ᱚᱱᱟ ᱫᱟᱨᱮ ᱧᱮᱧᱮᱞ ᱫᱚ ᱵᱟᱝ ᱠᱚ ᱦᱤᱡᱩᱜ ᱠᱟᱱᱟ ᱱᱚᱜᱼᱚ ᱱᱚᱝᱠᱟ ᱠᱷᱟᱱ ᱧᱮᱞᱚᱜ ᱠᱟᱱᱟ
ᱦᱳᱭ ᱦᱳᱭ ᱴᱷᱤᱠ ᱴᱷᱤᱠ ᱴᱷᱤᱠ ᱟᱫᱚ ᱦᱮᱸ ᱦᱚᱜ ᱱᱚᱝᱠᱟ ᱫᱚ ᱱᱤᱭᱟᱹ ᱠᱚ ᱟᱵᱚ ᱟᱵᱚᱜᱮ ᱱᱤᱭᱟᱹ ᱫᱟᱨᱮ ᱠᱚ ᱟᱵᱚᱜ ᱜᱮ ᱡᱚᱛᱚᱱ ᱦᱩᱭᱩᱜ ᱛᱟᱵᱚᱱᱟ ᱦᱮᱸᱥᱮ ᱵᱟᱝᱠᱷᱟᱱ ᱫᱚ ᱚᱠᱚᱭ ᱫᱚᱭ ᱡᱚᱛᱚᱱᱟ ᱟᱨ ᱚᱠᱚᱭ ᱫᱚᱭ ᱦᱟᱨᱟᱭᱟ᱾ ᱟᱨ ᱡᱟᱹᱥᱛᱤ ᱠᱟᱭᱛᱮ ᱫᱟᱨᱮ ᱠᱚ ᱨᱚᱦᱚᱭ ᱦᱩᱭᱩᱜ ᱛᱟᱢᱟ᱾ ᱠᱤᱱᱛᱩ ᱧᱮᱞ ᱞᱮᱠᱷᱟᱱ ᱟᱻ ᱵᱟᱡᱟᱨ ᱫᱤᱥᱚᱢ ᱨᱮᱜᱮ ᱚᱱᱠᱟ ᱫᱚ ᱫᱟᱨᱮ ᱠᱚᱫᱚ ᱵᱟᱹᱱᱩᱜᱼᱟ ᱦᱟᱸᱜ᱾ ᱢᱟᱱᱮ ᱵᱟᱡᱟᱨ ᱫᱤᱥᱚᱢ ᱨᱮ ᱵᱮᱥᱤᱨ ᱵᱷᱟᱜᱽ ᱛᱮᱜᱮ ᱠᱟᱹᱨᱠᱷᱟᱱᱟ ᱠᱚ ᱟᱨ ᱮᱴᱟᱜ ᱠᱤᱪᱷᱩ ᱟᱹᱰᱤ ᱜᱟᱱ ᱚᱲᱟᱜ ᱠᱚᱠᱚ ᱦᱟᱸᱜ ᱠᱚ ᱵᱮᱱᱟᱣ ᱮᱫᱟ, ᱮᱱᱠᱷᱟᱱ ᱟᱹᱛᱩ ᱫᱤᱥᱚᱢ ᱠᱚᱨᱮ ᱜᱮ ᱡᱟᱹᱥᱛᱤ ᱠᱟᱭ ᱛᱮᱦᱚᱸ ᱫᱟᱨᱮ ᱱᱟᱲᱤ ᱠᱚ ᱧᱮᱞᱚᱜᱼᱟ᱾ ᱟᱫᱚᱻ ᱢᱟᱱᱮ ᱵᱷᱟᱨᱚᱛ ᱫᱤᱥᱚᱢ ᱨᱮᱱ ᱫᱚ ᱡᱟᱦᱟᱸ ᱛᱤᱱᱟᱹᱜ ᱠᱚ ᱛᱟᱦᱮᱸᱱ ᱜᱮᱭᱟ᱾ ᱠᱤᱱᱛᱩ ᱚᱱᱠᱟ ᱫᱚ ᱫᱟᱨᱮ ᱠᱩᱦᱟᱜ ᱩᱱᱟᱹᱜ ᱵᱟᱝᱠᱚ ᱨᱚᱦᱚᱭ ᱜᱮᱭᱟ᱾ ᱩᱱᱠᱟ ᱡᱟᱦᱟᱸ ᱛᱤᱱᱟᱹᱜ ᱟᱛᱩ ᱫᱤᱥᱚᱢ ᱨᱮᱠᱚ ᱛᱟᱦᱮᱱ ᱜᱮᱭᱟ᱾ ᱩᱱᱠᱩ ᱫᱚ ᱫᱟᱨᱮ ᱠᱚ ᱩ ᱧᱮᱞ ᱞᱮᱠᱷᱟᱱ ᱜᱮ ᱱᱤᱭᱟᱹ ᱴᱟᱜ ᱫᱟᱨᱮ ᱫᱚ ᱵᱷᱟᱜᱤ ᱴᱷᱤᱠ ᱢᱟᱱᱮ ᱱᱮᱸᱰᱮ ᱨᱚᱦᱚᱭ ᱞᱮᱠᱷᱟᱱ ᱵᱷᱟᱜᱤᱜᱼᱟ ᱦᱮᱸ ᱥᱮ, ᱠᱤᱱᱛᱩ ᱟᱹᱛᱩ ᱫᱤᱥᱚᱢ ᱨᱮᱱ ᱡᱟᱦᱟᱸ ᱛᱤᱱᱟᱹᱜ ᱠᱚ ᱦᱟᱨᱟᱜ ᱠᱟᱱᱟ ᱩᱱᱠᱩ ᱠᱚᱫᱚ ᱚᱱᱟ ᱵᱩᱡᱽ ᱦᱩᱭᱩᱜ ᱛᱟᱠᱚᱣᱟ᱾ ᱡᱮ ᱚᱠᱟ ᱫᱟᱨᱮ ᱵᱟᱦᱟ ᱨᱚᱦᱚᱭ ᱦᱩᱭᱩᱜ ᱛᱟᱵᱚᱱᱟ᱾ ᱚᱱᱠᱟ ᱵᱟᱝ ᱢᱟᱜᱽ ᱯᱷᱟᱨᱪᱟ ᱠᱟᱛᱮᱫ ᱱᱚᱰᱮ ᱡᱟᱦᱟᱸ ᱛᱤᱱᱟᱹᱜ ᱠᱟᱹᱨᱠᱷᱟᱱᱟ ᱵᱮᱱᱟᱜ ᱠᱟᱱ ᱨᱮᱦᱚᱸ ᱠᱤᱱᱛᱩ ᱡᱟᱦᱟᱸᱛᱤᱱᱟᱹᱜ ᱡᱟᱭᱜᱟ ᱨᱮ ᱯᱷᱟᱸᱠ ᱛᱟᱦᱮᱱ ᱠᱟᱱᱟ ᱛᱚ ᱚᱸᱰᱮ ᱫᱚ ᱫᱟᱨᱤ ᱠᱚ ᱨᱚᱦᱚᱭ ᱞᱟᱹᱠᱛᱤ ᱠᱟᱱᱟ᱾
ᱦᱮᱸ ᱜᱚᱝᱠᱮ ᱟᱨᱚ ᱱᱚᱜᱼᱚ ᱠᱚᱞᱠᱟᱨᱠᱷᱟᱱᱟ ᱡᱟᱦᱟᱸ ᱠᱚᱨᱮᱫ ᱮᱨᱤᱭᱟ ᱨᱮ ᱦᱳᱭᱳᱜ ᱠᱟᱱᱟ, ᱵᱤᱨ ᱵᱩᱨᱩ ᱫᱷᱟᱨᱮ ᱠᱚᱨᱮᱫ ᱦᱟᱸᱠᱷᱟᱡ ᱧᱮᱞᱚᱜ ᱠᱟᱱᱟ ᱟᱹᱰᱤ ᱟᱭᱢᱟ ᱡᱟᱭᱜᱟ ᱨᱮᱜᱮ ᱮᱴᱠᱮ ᱴᱚᱬᱮ ᱨᱮᱠᱚ ᱯᱟᱲᱟᱜ ᱠᱟᱱᱟ᱾ ᱚᱸᱰᱮ ᱢᱟ ᱢᱟᱨᱟᱝ ᱩᱛᱟᱹᱨ ᱯᱷᱮᱠᱴᱨᱤ ᱠᱚ ᱛᱮᱭᱟᱨᱮᱜᱼᱟ ᱢᱮᱱᱠᱷᱟᱱ ᱚᱱᱟ ᱫᱷᱟᱨᱮ ᱯᱟᱥᱮ ᱠᱚᱨᱮᱱ ᱡᱟᱦᱟᱸ ᱛᱤᱱᱟᱹᱜ ᱢᱟᱹᱱᱢᱤ ᱠᱚ ᱢᱮᱱᱟᱜ ᱠᱚᱣᱟ ᱩᱱᱠᱩ ᱠᱚᱣᱟᱜ ᱢᱟᱱᱮ ᱟᱹᱰᱤ ᱟᱭᱢᱟ ᱨᱳᱜᱽ ᱟᱡᱟᱨ ᱟᱠᱚ ᱯᱟᱲᱟᱜ ᱠᱟᱱᱟ ᱥᱮ ᱧᱩ ᱫᱟᱜ ᱦᱚᱸ ᱵᱟᱝ ᱧᱩ ᱜᱟᱱᱚᱜ ᱞᱮᱠᱟ᱾ ᱛᱟᱯᱚᱨᱮ ᱟᱠᱚᱨᱮᱱ ᱡᱟᱦᱟᱸᱭ ᱱᱩᱠᱩ ᱜᱟᱹᱭ ᱰᱟᱝᱨᱟ ᱠᱚ ᱢᱮᱱᱟᱜ ᱠᱚᱣᱟ ᱱᱩᱠᱩ ᱠᱚ ᱟ ᱛᱤᱧ ᱵᱟᱠᱷᱨᱟ ᱛᱮᱦᱚᱸ ᱮᱴᱠᱮ ᱴᱚᱬᱮ ᱦᱩᱭᱩᱜ ᱠᱟᱱᱟ ᱚᱱᱟ ᱰᱚᱵᱷᱟᱜ ᱠᱚᱨᱮᱱᱟᱜ ᱫᱟᱜ ᱠᱚ ᱢᱟᱱᱮ ᱱᱚᱜᱨᱟᱜ ᱠᱟᱱᱟ ᱢᱟᱱᱮ ᱨᱳᱜᱽ ᱨᱮᱠᱚ ᱯᱟᱲᱟᱜ ᱠᱟᱱᱟ ᱱᱚᱜᱼᱚ ᱱᱚᱣᱟ ᱠᱚ ᱧᱮᱞᱚᱜ ᱠᱟᱱᱟ ᱦᱟᱸᱠᱷᱟᱡ᱾
ᱦᱮ ᱴᱷᱤᱠ ᱴᱷᱤᱠ ᱮᱠᱫᱚᱢ ᱴᱷᱤᱠ ᱢᱟᱱᱮ ᱚᱝᱠᱟ ᱧᱮᱞ ᱫᱚ ᱦᱩᱭ ᱧᱮᱞ ᱵᱟᱲᱟ ᱦᱩᱭᱱᱟ ᱠᱟᱱᱟ ᱡᱮ ᱵᱚᱨᱠᱷᱟ ᱠᱩ ᱦᱚᱸᱜᱼᱚᱭ ᱟᱹᱰᱤ ᱡᱟᱹᱥᱛᱤ ᱠᱟᱭᱛᱮ ᱴᱷᱤᱠ ᱜᱮᱭᱟ ᱟᱵᱚ ᱢᱤᱜᱴᱟᱝ ᱵᱟᱨᱭᱟ ᱚᱝᱠᱟ ᱛᱟᱦᱮᱸ ᱫᱚ ᱴᱷᱤᱠ ᱜᱮᱭᱟ ᱢᱮᱱᱠᱷᱟᱱ ᱡᱟᱹᱥᱛᱤ ᱠᱟᱛᱮ ᱡᱟᱹᱥᱛᱤ ᱟᱵᱚ ᱠᱟᱹᱨᱠᱷᱟᱱᱟ ᱢᱮᱱᱟᱜ ᱠᱟᱱᱟ ᱟᱨ ᱦᱚᱸᱜ ᱚᱝᱠᱟᱱᱟᱜ ᱢᱟᱱᱮ ᱦᱚᱭᱞᱚᱝ ᱨᱮᱦᱚᱸ ᱢᱤᱜᱴᱟᱝ ᱟᱹᱰᱤ ᱢᱟᱨᱟᱝ ᱮᱯ ᱮᱸ ᱮᱴᱠᱮᱴᱚᱬᱮ ᱯᱟᱲᱟᱜᱼᱟ ᱥᱮ ᱟᱸ ᱦᱚᱭᱞᱚᱝ ᱨᱮᱭᱟᱜ ᱡᱟᱹᱥᱛᱤ ᱠᱟᱭᱛᱮ ᱡᱟᱹᱥᱛᱤ ᱫᱩᱦᱟᱹ ᱩᱰᱩᱝᱚᱜ ᱢᱟᱱᱮ ᱦᱮᱸ ᱟᱨ ᱫᱩᱸᱦᱟᱹ ᱩᱰᱩᱝ ᱠᱚᱛᱮ ᱚᱱᱟ ᱦᱚᱭ ᱨᱮ ᱢᱮᱥᱟᱜ ᱠᱟᱱᱟ ᱟᱨ ᱦᱚᱭ ᱚᱱᱟ ᱦᱚᱭ ᱨᱮ ᱢᱮᱥᱟ ᱠᱟᱛᱮᱜ ᱟᱵᱚ ᱚᱱᱟ ᱵᱚ ᱥᱟᱸᱦᱮᱫ ᱟᱫᱮᱨ ᱮᱫᱟ ᱥᱟᱶᱛᱮ ᱟᱵᱚᱣᱟᱜ ᱦᱚᱸ ᱟᱹᱰᱤ ᱢᱟᱨᱟᱝ ᱠᱷᱩᱛᱤ ᱦᱩᱭᱩᱜ ᱠᱟᱱᱟ᱾
ᱦᱮᱸ ᱢᱟᱱᱮ ᱥᱮᱫᱟᱭ ᱚᱠᱟ ᱞᱮᱠᱟ ᱢᱟᱹᱱᱢᱤ ᱠᱚᱠᱚ ᱵᱟᱧᱪᱟᱜ ᱠᱟᱱ ᱛᱟᱦᱮᱸᱫᱼᱟ ᱢᱮᱱᱠᱷᱟᱱ ᱱᱤᱛᱚᱜ ᱟᱜ ᱡᱩᱜᱽ ᱨᱮᱫᱚ ᱚᱱᱠᱟ ᱫᱚ ᱠᱟᱹᱴᱤᱡ ᱦᱚᱸ ᱵᱟᱝᱠᱚ ᱵᱟᱧᱪᱟᱜ ᱠᱟᱱᱟ ᱾ ᱥᱮ ᱟᱹᱰᱤ ᱟᱭᱢᱟ ᱨᱳᱜᱽ ᱨᱳᱜ ᱟᱡᱟᱨ ᱛᱟᱞᱟ ᱛᱮᱦᱚᱸ ᱠᱚ ᱵᱚᱸᱜᱟ ᱛᱟᱞᱟ ᱜᱚᱫᱚᱜ ᱠᱟᱱᱟ ᱛᱟᱲᱟᱛᱟᱲᱤ ᱜᱮ ᱠᱷᱟᱡ ᱧᱮᱞᱚᱜ ᱠᱟᱱᱟ ᱟᱵᱟᱨ ᱱᱚᱜᱼ ᱢᱟᱱᱮ ᱱᱤᱛᱚᱜ ᱱᱤᱛᱳᱜ ᱟᱜ ᱡᱩᱜᱽᱨᱮ ᱧᱮᱞᱚᱜ ᱠᱟᱱᱟ ᱡᱮ ᱱᱚᱜ ᱚ ᱜᱟᱹᱰᱤ ᱢᱳᱴᱚᱨ ᱥᱟᱭᱠᱮᱞ ᱱᱚᱜᱼᱚ ᱱᱚᱣᱟ ᱠᱚᱛᱚ ᱦᱟᱸᱠᱷᱟᱡ ᱟᱹᱰᱤ ᱡᱳᱨ ᱛᱮᱜᱮ ᱤᱭᱟᱹ ᱟᱹᱰᱤ ᱡᱳᱨ ᱜᱮ ᱦᱟᱸᱠᱷᱟᱡ ᱟᱵᱚᱣᱟᱜ ᱱᱚᱣᱟ ᱞᱟᱭᱚᱱ ᱴᱟᱜ ᱮ ᱵᱟᱹᱲᱤᱡᱮᱜᱼᱟ, ᱡᱟᱦᱟᱸ ᱫᱩᱸᱦᱟᱹ ᱩᱰᱩᱠᱚᱜ ᱠᱟᱱᱟ ᱱᱚᱣᱟ ᱫᱚ ᱦᱟᱸᱠᱷᱟᱡ ᱟᱹᱰᱤᱜᱮ ᱢᱟᱱᱮ ᱵᱟᱹᱲᱤᱡᱮᱜᱼᱟᱭ ᱤᱧᱟᱹᱜ ᱢᱮᱱᱛᱮ ᱫᱚ᱾
ᱟᱴ ᱴᱷᱤᱠ ᱮᱠᱫᱚᱢ ᱮᱠᱫᱚᱢ
ᱟᱪᱪᱷᱟ ᱜᱚᱝᱠᱮ ᱱᱚᱜᱼᱚᱭ ᱡᱮᱢᱚᱱ ᱦᱟᱥᱟ ᱠᱚ ᱵᱟᱹᱲᱤᱡᱚᱜ ᱛᱟᱵᱚᱱᱟ ᱦᱟᱥᱟ ᱵᱟᱹᱲᱤᱡᱚᱜ ᱠᱟᱱ ᱛᱟᱵᱚᱱᱟ ᱱᱚᱣᱟ ᱨᱮᱱᱟᱜ ᱠᱤᱪᱷᱩᱩᱜᱟᱱ ᱚᱡᱮ ᱞᱟᱹᱭ ᱛᱟᱞᱟᱝ ᱢᱮ ᱢᱟ
ᱦᱳᱭ ᱦᱟᱥᱟ ᱱᱚᱜᱼᱚᱭ ᱡᱮ ᱦᱟᱥᱟ ᱵᱟᱹᱲᱤᱡᱚᱜ ᱠᱟᱱᱟ ᱦᱟᱥᱟ ᱵᱟᱹᱲᱤᱡ ᱨᱮᱭᱟᱜ ᱠᱟᱨᱚᱱ ᱫᱚ ᱦᱮᱸ ᱟᱹᱰᱤᱜᱟᱱ ᱦᱟᱸᱜ ᱢᱮᱱᱟᱜᱼᱟ ᱠᱤᱱᱛᱩ ᱡᱟᱦᱟᱸ ᱛᱤᱱᱟᱹᱜ ᱵᱟᱰᱟᱭ ᱢᱮᱱᱟᱜᱼᱟ ᱚᱱᱟ ᱫᱚ ᱦᱟᱸᱜ ᱦᱩᱭᱩᱜ ᱠᱟᱱᱟ ᱟᱵᱚ ᱱᱚᱜ ᱚᱭ ᱡᱟᱦᱟᱸ ᱛᱤᱱᱟᱹᱜ ᱵᱚ ᱪᱟᱥ ᱮᱫᱟ ᱥᱮ ᱦᱮᱸ ᱪᱟᱥ ᱠᱟᱛᱮᱫ ᱟᱫᱚ ᱚᱱᱟ ᱪᱟᱥ ᱨᱟᱠᱟᱵ ᱮᱫᱟ ᱠᱚ ᱦᱮᱸ ᱟᱫᱚ ᱡᱟᱦᱟᱸ ᱛᱤᱱᱟᱹᱜ ᱵᱟᱫᱽ ᱵᱟᱹᱠᱤ ᱤᱭᱟᱹ ᱠᱚ ᱛᱟᱦᱮᱸᱱ ᱠᱟᱱᱟ ᱤᱭᱟᱹ ᱠᱚ ᱟ ᱫᱟᱨᱮ ᱛᱮᱫ ᱡᱚ ᱛᱮᱫ ᱠᱚ ᱤᱫᱤᱭᱮᱫᱟ ᱦᱮᱸ ᱫᱟᱨᱮ ᱡᱟᱦᱟᱸ ᱛᱟᱦᱮᱸᱱ ᱡᱟ ᱠᱟ ᱫᱚᱠᱚ ᱦᱟᱸᱜ ᱨᱟᱯᱟᱜ ᱮᱫᱟ ᱠᱚ ᱚᱸᱰᱮ ᱢᱟᱱᱮ ᱡᱟᱦᱟᱸ ᱫᱚ ᱠᱚ ᱟᱛᱟᱨ ᱮᱫᱟ ᱦᱮᱸ ᱟᱫᱚ ᱟᱛᱟᱨ ᱞᱮᱠᱷᱟᱱ ᱪᱤᱠᱟᱹᱜ ᱠᱟᱱᱟ ᱟᱛᱟᱨ ᱞᱮᱠᱷᱟᱱ ᱫᱚ ᱟᱫᱚ ᱚᱱᱟ ᱚᱸᱰᱮᱱᱟᱜ ᱦᱟᱥᱟ ᱠᱚᱦᱚᱸ ᱟᱛᱟᱨᱚᱜ ᱠᱟᱱᱟ ᱦᱮᱸ ᱟᱫᱚ ᱚᱸᱰᱮᱱᱟᱜ ᱦᱟᱥᱟ ᱪᱟᱥᱟᱠᱷᱟᱱ ᱚᱸᱰᱮ ᱫᱚ ᱚᱱᱟ ᱦᱟᱥᱟ ᱫᱚ ᱵᱟᱹᱲᱤᱡᱚᱜ ᱠᱟᱱᱟ ᱟᱫᱚ ᱚᱸᱰᱮ ᱡᱚᱫᱤᱢ ᱪᱟᱥᱟ ᱮᱴᱟᱜ ᱠᱤᱪᱷᱩ ᱡᱟᱦᱟᱸᱱᱟᱜ ᱮᱢ ᱪᱟᱥ ᱞᱮᱠᱷᱟᱱ ᱚᱱᱠᱟ ᱫᱚ ᱵᱷᱟᱹᱜᱤ ᱴᱷᱤᱠ ᱵᱟᱝ ᱦᱩᱭᱩᱜᱼᱟ ᱪᱮᱫᱟᱜ ᱥᱮ ᱚᱱᱟ ᱫᱚ ᱟᱨᱚ ᱤᱭᱟᱹ ᱱᱟ ᱥᱮ ᱨᱟᱯᱟᱜ ᱠᱟᱱᱟ ᱥᱮ ᱦᱮᱸ ᱚᱸᱰᱮ ᱫᱚ ᱟᱛᱟᱨ ᱟᱠᱟᱱᱟ ᱟᱫᱚ ᱚᱱᱟ ᱟᱛᱟᱨ ᱠᱷᱟᱹᱛᱤᱨ ᱛᱮ ᱚᱸᱰᱮᱱᱟᱜ ᱫᱚ ᱟᱨᱦᱚᱸ ᱦᱩᱭᱩᱜᱼᱟ ᱦᱮᱸ ᱦᱳᱭ
ᱦᱮᱸ ᱚᱱᱟ ᱦᱟᱥᱟ ᱠᱚ ᱫᱚ ᱦᱟᱸᱜ ᱠᱷᱟᱡ ᱠᱷᱚᱭᱚᱜ ᱠᱟᱱᱟ ᱚᱱᱮ ᱡᱮ ᱥᱮᱸᱜᱮᱞ ᱛᱮ ᱞᱚᱜ ᱠᱟᱱᱟ ᱚᱱᱟ ᱦᱟᱥᱟ ᱠᱷᱚᱭᱚᱜ ᱠᱟᱱᱛᱮ ᱚᱱᱟ ᱦᱟᱥᱟ ᱨᱮᱱᱟᱜ ᱢᱟᱱᱮ ᱡᱟᱦᱟᱸ ᱫᱟᱲᱮ ᱴᱟᱜ ᱚᱱᱟᱴᱟᱜ ᱫᱚ ᱮᱠᱟᱞ ᱜᱮ ᱵᱟᱝ ᱛᱟᱦᱮᱸᱱ ᱠᱟᱱᱟ ᱟᱨ ᱚᱱᱟ ᱵᱚᱫᱚᱞ ᱛᱮ ᱧᱮᱞᱚᱜᱼᱟ ᱡᱮ ᱱᱚᱜᱼᱚᱭ ᱢᱟᱴᱷ ᱜᱷᱟᱴ ᱠᱚ ᱨᱮᱠᱷᱟᱡ ᱠᱮᱨᱤᱵᱮᱜᱽ ᱠᱚᱵᱚᱱ ᱜᱤᱲᱤᱭᱮᱫᱼᱟ ᱥᱮ ᱡᱟᱦᱟᱱᱟᱜ ᱟᱵᱚᱨᱡᱚᱱᱟ ᱵᱚᱞᱛᱮ ᱡᱟᱦᱟᱱ ᱦᱟᱱᱟ ᱱᱟᱣᱟ ᱥᱮᱭᱟ ᱵᱚᱱ ᱜᱤᱲᱤᱭᱮᱫᱼᱟ ᱱᱚᱜᱼᱚ ᱱᱚᱝᱠᱟ ᱛᱟᱞᱟ ᱛᱮᱦᱚᱸ ᱵᱟᱠᱷᱟᱡ ᱦᱟᱥᱟ ᱠᱚᱫᱚ ᱵᱟᱹᱲᱤᱡᱚᱜ ᱠᱟᱱᱟ᱾ ᱛᱟᱨᱯᱚᱨᱮ ᱧᱮᱞᱚᱜ ᱠᱟᱱᱟ ᱡᱮ ᱱᱤᱛᱚᱜ ᱢᱟ ᱟᱵᱚ ᱨᱟᱥᱟᱭᱚᱱᱤᱠ ᱡᱟᱹᱥᱛᱤ ᱵᱚᱱ ᱮᱢᱟᱜ ᱠᱟᱱᱟ᱾ ᱡᱟᱦᱟᱱᱟᱜ ᱪᱟᱥᱵᱟᱥ ᱨᱮᱜᱮ ᱚᱱᱟ ᱠᱚᱛᱮ ᱦᱚᱸ ᱟᱹᱰᱤ ᱡᱳᱨ ᱜᱮ ᱦᱟᱠᱷᱟᱡ ᱮᱸᱴᱠᱮᱴᱚᱬᱮ᱾ ᱦᱩᱭᱩᱜ ᱠᱟᱱᱟ ᱦᱟᱥᱟ ᱨᱮᱱᱟᱜ
ᱦᱳᱭ ᱦᱳᱭ ᱴᱷᱤᱠ ᱴᱷᱤᱠ᱾ ᱦᱮᱸ ᱦᱮᱸ ᱦᱚᱸᱜ ᱚᱝᱠᱟ ᱟᱵᱚ ᱟᱨ ᱥᱟᱶ ᱥᱟᱶᱛᱮ ᱚᱱᱟ ᱦᱚᱸ ᱟᱨᱦᱚᱸ ᱢᱚᱱᱮ ᱦᱩᱭᱩᱜ ᱠᱟᱱᱟ ᱡᱮ ᱦᱚᱜᱼ ᱱᱚᱝᱠᱟ ᱦᱟᱥᱟ ᱠᱚ ᱵᱟᱹᱲᱤᱡᱚᱜ ᱠᱟᱱᱟ ᱠᱟᱱᱟ ᱟᱵᱚ ᱚᱱᱮ ᱟᱹᱰᱤ ᱨᱚᱠᱚᱢᱟᱜ ᱟᱨ ᱥᱟᱨ ᱠᱚ ᱠᱮᱢᱤᱠᱮᱞ ᱵᱚᱱ ᱢᱮᱥᱟᱭᱮᱫᱟ ᱟᱨ ᱡᱟᱦᱟᱸ ᱥᱳᱭ ᱠᱚᱨᱮ ᱡᱟᱦᱟᱸᱱᱟᱜ ᱵᱚ ᱪᱟᱥ ᱮᱫᱟ ᱥᱮ ᱥᱮ ᱚᱱᱟ ᱨᱮᱵᱚ ᱟᱵᱚ ᱵᱚ ᱮᱢᱟᱜ ᱠᱟᱱᱟ ᱱᱚᱛᱮ ᱦᱟᱥᱟ ᱦᱚᱸ ᱵᱟᱹᱰᱤᱡᱚᱜ ᱠᱟᱱᱟ ᱥᱟᱶᱛᱮ ᱚᱸᱰᱮᱱᱟᱜ ᱡᱚ ᱵᱤᱞᱤ ᱟᱵᱚ ᱵᱚ ᱡᱚᱢ ᱮᱫᱟ ᱡᱟᱦᱟᱱᱟᱜ ᱚᱱᱟ ᱠᱮᱢᱤᱠᱮᱞ ᱮᱫ ᱵᱚ ᱦᱟᱨᱟᱭ ᱮᱫᱟ᱾ ᱦᱮᱸ ᱠᱟᱱᱟ ᱚᱱᱱᱟ ᱟᱵᱚ ᱵᱚ ᱡᱚᱢ ᱮᱫᱟ ᱥᱟᱶ ᱥᱟᱶ ᱠᱟᱛᱮ ᱟᱵᱚᱣᱟᱜ ᱚᱱᱟ ᱠᱮᱢᱤᱠᱮᱞ
ᱦᱮᱸ ᱮᱠᱫᱚᱢ᱾ ᱦᱮᱸ ᱱᱚᱣᱟ ᱫᱚ ᱢᱟᱱᱮ ᱱᱚᱝᱠᱟ ᱛᱮᱦᱚᱸ ᱟᱵᱚᱣᱟᱜ ᱡᱟᱦᱟᱸ ᱩᱢᱮᱨ ᱢᱟᱱᱮ ᱡᱟᱹᱥᱛᱤ ᱠᱚᱜᱼᱟ ᱚᱱᱟ ᱛᱮᱦᱚᱸ ᱢᱟᱱᱮ ᱟᱵᱚᱣᱟᱜ ᱩᱢᱮᱨ ᱠᱚᱫᱚ ᱠᱷᱟᱴᱚᱜ ᱠᱟᱱᱟ᱾ ᱱᱚᱼᱚᱭ ᱱᱤᱛᱚᱜ ᱫᱚ ᱧᱮᱞᱚᱜᱼᱟ ᱡᱷᱚᱛᱚ ᱟᱵᱚ ᱫᱚ ᱨᱟᱥᱟᱭᱚᱱᱤᱠ ᱡᱤᱱᱤᱥ ᱜᱮᱵᱚᱱ ᱡᱚᱢᱮᱜᱼᱟ ᱡᱟᱦᱟᱱᱟᱜ ᱜᱮᱵᱚᱱ ᱪᱟᱥᱟ ᱚᱱᱟᱜᱮ ᱦᱟᱸᱜᱠᱷᱟᱡ ᱤᱭᱟᱹ ᱨᱟᱥᱟᱭᱱᱤᱠ ᱵᱚᱱ ᱮᱢᱟᱜᱼᱟ᱾ ᱢᱟᱱᱮ ᱵᱤᱥ ᱠᱚᱵᱚᱱ ᱮᱢᱟᱜᱼᱟ ᱤᱭᱩᱨᱤᱭᱟ ᱠᱚᱵᱚᱱ ᱮᱢᱟᱜᱼᱟ ᱱᱚᱣᱟ ᱠᱚᱫᱚ ᱡᱷᱚᱛᱚ ᱠᱷᱟ ᱟᱵᱚᱣᱟᱜ ᱦᱚᱲᱢᱚ ᱨᱮᱜᱮ ᱛᱚ ᱦᱤᱡᱩᱜᱼᱟ᱾
ᱢᱟᱱᱮ ᱠᱤᱪᱷᱩ ᱠᱤᱪᱷᱩ ᱠᱟᱛᱮᱫ ᱢᱟ ᱚᱱᱟ ᱢᱟ ᱡᱟᱹᱥᱛᱤᱜᱼᱟ ᱠᱷᱟᱡ᱾ ᱱᱤᱛᱚᱜ ᱢᱟ ᱵᱟᱵᱚᱱ ᱵᱩᱡᱷᱟᱹᱣ ᱮᱫᱼᱟ ᱡᱚᱢ ᱥᱚᱢᱚᱭ ᱢᱟ ᱡᱮ ᱚᱠᱟᱞᱮᱠᱟ ᱱᱚᱣᱟ ᱨᱮᱱᱟᱜ ᱤᱯᱷᱮᱠᱴ ᱯᱟᱲᱟᱜᱼᱟ ᱢᱮᱱᱠᱷᱟᱱ ᱛᱟᱭᱚᱢ ᱫᱟᱨᱟᱢ ᱛᱮᱫᱚ ᱱᱚᱣᱟ ᱨᱮᱱᱟᱜ ᱤᱯᱷᱮᱠᱴ ᱫᱚ ᱯᱟᱲᱟᱜ ᱜᱮᱭᱟ᱾
ᱦᱳᱭ ᱴᱷᱤᱠ ᱴᱷᱤᱠ᱾
ᱦᱚᱸᱦᱚ ᱱᱚᱠᱟ᱾
ᱟᱫᱚ ᱱᱤᱭᱟᱹ ᱠᱚ ᱟᱵᱚ ᱠᱟᱹᱢᱤᱠᱮᱞ ᱡᱟᱦᱟᱸ ᱛᱤᱱᱟᱹᱜ ᱵᱚᱱ ᱪᱟᱥᱟ ᱥᱮ ᱢᱟᱱᱮ ᱠᱮᱢᱤᱠᱮᱞ ᱡᱟᱦᱟᱸ ᱥᱟᱨ ᱠᱚ ᱚᱱᱟ ᱠᱚᱫᱚ ᱠᱟᱹᱴᱤᱡ ᱵᱮᱵᱷᱟᱨ ᱟᱵᱚ ᱵᱟᱝᱵᱚᱱ ᱵᱮᱣᱦᱟᱨ ᱞᱮᱠᱷᱟᱱ ᱜᱮ ᱵᱷᱟᱜᱮᱼᱟ ᱢᱟᱱᱮ ᱜᱩᱨᱤᱡ ᱥᱟᱦᱟᱨ ᱛᱮᱵᱚ ᱪᱟᱥᱟ ᱦᱮᱸᱥᱮ ᱛᱟᱦᱚᱞᱮ ᱠᱷᱟᱱ ᱟᱵᱚᱣᱟᱜ ᱚᱸᱰᱮ ᱡᱟᱦᱟᱸ ᱛᱤᱱᱟᱹᱜ ᱟᱱᱟᱡ ᱠᱚ ᱦᱩᱭᱩᱜᱼᱟ ᱜᱩᱨᱤᱡ ᱥᱟᱨᱛᱮ ᱚᱱᱟ ᱠᱚ ᱡᱚᱢ ᱞᱮᱠᱷᱟᱱ ᱟᱵᱚ ᱛᱟᱦᱚᱞᱮ ᱦᱚᱲᱢᱚᱨᱮ ᱚᱱᱠᱟᱱᱟᱜ ᱮᱢ ᱜᱟᱱᱚᱜ ᱮᱴᱠᱮᱴᱚᱬᱮ ᱠᱚ ᱵᱟᱝ ᱦᱩᱭᱩᱜᱼᱟ ᱟᱨᱦᱚ ᱟᱡᱟᱨ ᱠᱚ ᱠᱷᱚᱱ ᱥᱟᱸᱝ ᱥᱟᱦᱟ ᱨᱮ ᱵᱚᱱ ᱛᱟᱦᱮᱱᱟ ᱦᱮᱸᱥᱮ᱾
ᱦᱮᱸ ᱜᱚᱝᱠᱮ ᱮᱠᱫᱚᱢ ᱡᱚᱛᱷᱟᱛ ᱵᱮᱱ ᱞᱟᱹᱭ